ᱜᱚᱝᱠᱮ
ᱦᱮᱸ ᱡᱚᱦᱟᱨ ᱜᱮ
ᱟᱨ ᱥᱟᱶ ᱛᱮ ᱥᱟᱹᱜᱩᱱ ᱥᱤᱸᱜᱟᱹᱲ
ᱦᱮᱸ ᱥᱟᱹᱜᱩᱱ ᱥᱤᱸᱜᱟᱹᱲ ᱟᱹᱞᱤᱧ ᱯᱟᱦᱴᱟ ᱥᱮᱫ ᱠᱷᱚᱱᱟᱜ ᱦᱮᱸ ᱱᱟᱯᱟᱭ ᱵᱟᱲᱟ ᱜᱮ
ᱟᱪᱪᱷᱟ
ᱦᱮᱸ
ᱟᱨ ᱛᱟᱦᱞᱮ ᱠᱷᱚᱵᱚᱨ ᱠᱚ ᱵᱩᱜᱤ ᱵᱟᱹᱲᱤᱡ ᱟᱠᱚ ᱪᱤᱠᱟᱹ ᱫᱚ ᱪᱮᱫ ᱦᱚᱸ ᱵᱟᱝ ᱪᱤᱠᱟᱹᱭ ᱦᱩᱭᱩᱜ ᱠᱟᱱᱟ ᱱᱚᱜᱼᱚᱭ ᱫᱩᱲᱩᱵ ᱦᱩᱭ ᱟᱠᱟᱱᱟ ᱱᱤᱭᱟᱹ ᱮᱭ ᱚᱲᱟᱜ ᱠᱷᱚᱱ ᱵᱟᱦᱮᱨ ᱥᱮᱡ ᱦᱮᱡ ᱦᱩᱭ ᱟᱠᱟᱱᱟ
ᱟᱪᱪᱷᱟ ᱦᱮᱸ ᱦᱮᱸ ᱱᱮᱛᱟᱨ ᱫᱚ ᱥᱤᱛᱩᱝ ᱫᱤᱱ ᱠᱟᱱᱟ ᱛᱚ ᱵᱟᱨᱦᱮ ᱠᱚᱨᱮ ᱜᱮ ᱵᱮᱥ ᱵᱩᱡᱷᱟᱹᱜᱼᱟ
ᱦᱮᱸ ᱛᱟᱨ ᱯᱚᱨᱮ ᱚᱠᱟ ᱞᱮᱠᱟ ᱚᱱᱛᱮ ᱦᱚᱭ ᱦᱤᱸᱥᱤᱫ ᱠᱚ
ᱦᱚᱭ ᱦᱤᱸᱥᱤᱫ ᱠᱚᱦᱚ ᱱᱚᱼᱚᱝᱠᱟ ᱟᱞᱮ ᱥᱮᱱ ᱦᱚᱸ ᱥᱤᱛᱩᱝ ᱠᱟᱱᱟ ᱫᱚᱢᱮ ᱟᱨ ᱱᱤᱛᱚᱜ ᱦᱚᱸ ᱠᱟᱹᱴᱤᱡ ᱜᱚᱢᱦᱮᱲᱧᱚᱜ ᱜᱮ ᱵᱩᱡᱷᱟᱹᱜᱼᱟ ᱠᱟᱱᱟ ᱫᱟᱜ ᱦᱚᱸ ᱵᱟᱭ ᱫᱟᱜ ᱮᱜᱼᱟ ᱚᱲᱟᱜ ᱠᱚᱨᱮ ᱛᱟᱦᱮᱸ ᱟᱹᱰᱤ ᱠᱚᱥᱴᱚ ᱵᱩᱡᱷᱟᱹᱜ ᱠᱟᱱᱟ
ᱦᱮᱸ ᱠᱟᱛᱷᱟ ᱫᱚ ᱠᱟᱱ ᱜᱮᱭᱟ ᱟᱨ ᱠᱟᱹᱢᱤ ᱠᱟᱹᱥᱱᱤ ᱫᱚ ᱛᱟᱦᱚᱞᱮ ᱪᱮᱫ ᱠᱚᱯᱮ ᱠᱟᱹᱢᱤ ᱠᱟᱹᱥᱱᱤ
ᱠᱟᱹᱢᱤ ᱠᱚᱫᱚ ᱱᱟᱦᱟᱜ ᱱᱤᱛᱚᱜ ᱫᱚ ᱱᱚᱜᱼᱚᱭ ᱵᱟᱹᱫᱽ ᱠᱚᱨᱮ ᱠᱚᱜᱮ ᱱᱟᱦᱟᱜ ᱱᱚᱜ ᱠᱷᱮᱛ ᱠᱚᱨᱮ ᱜᱮ ᱱᱟᱦᱟᱜ ᱱᱮᱛᱚᱨᱟ ᱪᱟᱨᱟ ᱠᱚᱦᱟᱜ ᱮᱢ ᱵᱟᱲᱟ ᱦᱩᱭ ᱟᱠᱟᱱᱟ ᱦᱟᱜ
ᱟᱪᱪᱷᱟ
ᱟᱪᱪᱷᱟ ᱟᱫᱚ ᱚᱱᱟ ᱵᱟᱲᱜᱮ ᱠᱚᱨᱮ ᱡᱟᱦᱟᱱᱟᱜ ᱮᱨ ᱵᱟᱲᱟ ᱠᱟᱛᱮᱫ ᱚᱱᱟ ᱥᱤᱢ ᱠᱚᱜᱮ ᱦᱟᱜ ᱞᱟᱜᱟᱭ ᱦᱩᱭᱩᱜ ᱠᱟᱱᱟ ᱡᱟᱦᱟᱱᱟᱜ ᱠᱚᱫᱚ ᱠᱟᱹᱢᱤ ᱠᱚᱫᱚ ᱦᱟᱜ ᱵᱟᱝ ᱦᱩᱭᱩᱜ ᱠᱟᱱᱟ ᱟᱫᱚ ᱱᱚᱼᱚᱭ ᱫᱟᱜ ᱵᱟᱭ ᱫᱟᱜ ᱮᱱᱠᱷᱟᱱ ᱚᱱᱟ ᱦᱚᱸ ᱩᱰᱚᱜ ᱦᱚᱸ ᱵᱟᱝ ᱩᱰᱩᱠᱚᱜ ᱠᱟᱱᱟ
ᱦᱩᱸ
ᱦᱮᱸ ᱫᱟᱜ ᱵᱟᱭ ᱧᱟᱢᱟᱜ ᱠᱷᱟᱱ ᱦᱟᱜ ᱪᱤᱠᱟ ᱩᱰᱩᱠᱚᱜᱼᱟ ᱮᱱᱠᱷᱟᱱ ᱚᱱᱟ ᱠᱚᱨᱮ ᱜᱮ ᱦᱟᱸᱜ ᱚᱱᱟ ᱠᱷᱚᱡ ᱜᱮ ᱟᱹᱪᱩᱨ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ ᱡᱮᱦᱤ ᱛᱟᱨᱯᱚᱨᱮ ᱛᱟᱦᱚᱞᱮ ᱟᱪᱪᱷᱟ ᱜᱚᱝᱠᱮ ᱤᱭᱟᱹ, ᱵᱟᱰᱟᱭᱚᱜ ᱥᱟᱱᱟᱧ ᱠᱟᱱᱟ᱾ ᱢᱤᱫᱴᱟᱝ ᱠᱟᱛᱷᱟ ᱢᱚᱱᱮᱨᱮ ᱩᱲᱩᱫ ᱩᱲᱩᱫ ᱥᱟᱨᱟ ᱜᱷᱟᱹᱲᱤᱡ᱾ ᱠᱚ ᱞᱟᱹᱭ ᱟᱹᱧ ᱠᱟᱱᱟ᱾ ᱤᱭᱟᱹ, ᱟᱯᱮ ᱥᱮᱫ ᱫᱚ ᱛᱟᱦᱚᱞᱮ ᱤᱭᱟᱹ ᱵᱟᱯᱞᱟ ᱠᱚᱨᱮ ᱵᱟᱨᱮ ᱤᱛᱟᱹᱜ ᱠᱚᱫᱚ ᱛᱤᱱᱟᱹᱜ ᱜᱟᱱ ᱯᱮ ᱮᱢ ᱠᱚ ᱜᱮᱭᱟ?
ᱪᱮᱫ ᱞᱮᱠᱟ ᱱᱟᱦᱟᱜ?
ᱵᱟᱯᱞᱟᱦᱟ ᱠᱚᱨᱮ ᱞᱤᱛᱤᱧ ᱵᱟᱨᱤ ᱦᱤᱛᱟᱹᱜ ᱡᱟᱦᱟᱸ ᱠᱚ ᱢᱮᱛᱟ ᱠᱚ ᱠᱟᱱ ᱛᱤᱱᱟᱹᱜ ᱯᱮ ᱮᱢ ᱠᱚᱣᱟ ᱟᱯᱮ ᱫᱚ?
ᱵᱟᱨᱤ ᱦᱤᱛ᱾
ᱦᱮᱢ ᱵᱟᱲᱮ ᱤᱛᱟᱹᱯ᱾
ᱵᱟᱲᱮ ᱛᱮᱱᱟᱜ ᱢᱟᱱᱮ ᱵᱟᱹᱞᱤᱧ ᱵᱩᱡᱷᱟᱹᱣ ᱞᱮᱱᱟ ᱦᱟᱸᱜ᱾
ᱟᱪᱪᱷᱟ ᱟᱪᱪᱷᱟ᱾ ᱤᱭᱟᱹ ᱵᱟᱯᱞᱟ ᱛᱟᱭᱱᱚᱢ ᱛᱟᱦᱚᱞᱮ ᱟᱯᱮ ᱩᱱᱠᱩ ᱡᱟᱦᱟᱸ ᱠᱟᱥᱤ ᱵᱟᱦᱟ ᱵᱚᱱ ᱢᱮᱛᱟᱣ ᱟᱱ ᱫᱚ᱾ ᱟᱨ᱾ ᱚᱱᱮ ᱵᱟᱯᱞᱟ ᱛᱟᱭᱚᱢ ᱟᱯᱮ ᱥᱟᱵ ᱠᱟᱜ ᱢᱮ ᱤ ᱤᱧᱨᱮᱱ ᱦᱚᱯᱚᱱ ᱮᱲᱟ ᱟᱯᱮ ᱟᱹᱛᱩᱠ ᱛᱮᱠᱚ ᱤᱫᱤ ᱠᱮᱫᱮᱭᱟ ᱟᱫᱚ ᱤᱱᱟᱹ ᱞᱟᱠᱟᱨᱮ ᱟᱫᱚ ᱟᱞᱮ ᱯᱟᱦᱟᱴᱟ ᱠᱷᱚᱱ ᱞᱮ ᱪᱟᱞᱟᱜ ᱟᱞᱮ ᱵᱟᱹᱨᱭᱟᱹ ᱵᱟᱨᱮᱛ᱾ ᱛᱚᱫ ᱵᱟᱨᱮ ᱛᱚᱫ ᱠᱚ ᱪᱟᱞᱟᱜᱼᱟ ᱥᱮ ᱟᱫᱚ ᱵᱟᱨᱮ ᱛᱚᱫ ᱪᱟᱞᱟᱜ ᱨᱮ ᱟᱫᱚ ᱩᱱ ᱥᱚᱢᱚᱭ ᱢᱤᱫᱴᱟᱝ ᱵᱟᱨᱮ ᱤᱛᱟᱹᱫ ᱢᱤᱫᱴᱟᱝ ᱚᱠᱟ ᱠᱚ ᱠᱚᱨᱮᱫ ᱫᱚ ᱵᱟᱨᱭᱟ ᱠᱟᱛ ᱛᱮᱠᱚ ᱮᱢᱟᱣ ᱟᱜ ᱟᱠᱚ ᱟᱨᱠᱤ ᱚᱱᱟ ᱫᱚ ᱟᱫᱚ ᱢᱟᱱᱮᱥ ᱛᱚᱝ ᱪᱷᱟᱲᱟ ᱢᱤᱥᱮᱥ ᱠᱟᱛᱷᱟ ᱞᱮᱠᱟ ᱜᱚᱲᱟ ᱢᱤᱫᱴᱟᱝ ᱠᱷᱟᱹᱞᱤ ᱴᱚ ᱞᱮᱠᱷᱟᱱ ᱟᱨ ᱚᱱᱟ ᱯᱮᱨᱮᱡ ᱴᱚ ᱠᱟᱜ ᱦᱩᱭᱩᱜᱼᱟ ᱛᱚ᱾ ᱚᱱᱟ ᱩᱡᱟᱹᱲ ᱡᱟᱦᱟᱸ ᱵᱚᱱ ᱞᱟᱹᱭᱮᱫ᱾ ᱛᱚ ᱟᱱᱟ ᱜᱚᱲᱟᱭ ᱩᱡᱟᱹᱲ ᱦᱚᱴᱚ ᱠᱟᱜ ᱠᱟᱱ ᱚᱲᱟᱜ ᱜᱚᱲᱟᱭ ᱯᱮᱨᱮᱡ ᱴᱚ ᱠᱟᱜᱼᱟᱭ ᱥᱮ ᱠᱚᱲᱟᱭ ᱯᱮᱨᱮᱡ᱾ ᱪᱮ ᱟᱨᱠᱤ ᱚᱱᱮ ᱚᱱᱟ ᱠᱟᱛᱷᱟ ᱢᱟ ᱦᱮᱱᱟᱜ ᱠᱟᱫᱟ ᱟᱫᱚ ᱚᱱᱟ ᱫᱚ ᱟᱯᱮ ᱥᱮᱫ ᱫᱚ ᱛᱟᱦᱚᱞᱮ ᱪᱚᱞ ᱜᱮᱭᱟ ᱥᱮ ᱵᱟᱝ?
ᱦᱮᱸ ᱠᱟᱱ ᱜᱮᱭᱟ ᱚᱱᱟ ᱦᱚᱸ ᱢᱟᱱᱮ ᱚᱱᱠᱟ ᱫᱚ ᱱᱟᱦᱟᱜ ᱵᱟᱨᱭᱟ ᱜᱮ ᱱᱟᱦᱟᱜ᱾
ᱵᱟᱨᱭᱟ ᱜᱮ ᱵᱟᱝ, ᱟᱫᱚ ᱚᱱᱟ ᱫᱚ ᱛᱟᱦᱚᱞᱮ ᱪᱮᱫ ᱯᱮ ᱢᱮᱱ ᱜᱮᱭᱟ ᱚᱱᱟ ᱫᱚ ᱟᱯᱮ ᱫᱚ?
ᱟᱞᱮ ᱫᱚ ᱜᱚᱱᱚᱝ ᱪᱷᱤᱫᱤᱞ ᱞᱮ ᱞᱟᱹᱭᱟ ᱱᱟᱦᱟᱸᱜ᱾
ᱜᱚᱱᱚᱝ ᱥᱤᱫᱤ ᱵᱟᱝ?
ᱦᱮᱸ᱾ ᱡᱟᱦᱟᱸ ᱠᱤ ᱟᱭᱳ ᱢᱟᱠᱷᱟᱱ ᱵᱟᱵᱟᱭ ᱟᱭᱳ ᱢᱟᱱᱮ ᱡᱩᱫᱤ ᱟᱭᱳ ᱛᱟᱦᱮᱱᱟᱭ᱾
ᱟᱪᱪᱷᱟ᱾
ᱮᱱᱠᱷᱟᱱ ᱩᱱᱠᱤᱱ ᱫᱚ ᱢᱤᱫᱴᱟᱝ ᱜᱮ ᱟᱨ ᱡᱩᱫᱤ ᱵᱟᱱᱟᱨ ᱦᱚᱲ ᱠᱤᱱ ᱛᱟᱦᱮᱸᱱᱟ ᱮᱱᱠᱷᱟᱱ ᱵᱟᱨᱭᱟ ᱜᱮ ᱱᱟᱦᱟᱜ᱾
ᱟᱪᱪᱷᱟ᱾
ᱦᱮᱸ᱾
ᱚᱱᱠᱟ ᱵᱮᱯᱟᱨ ᱵᱟᱝ, ᱟᱨᱫᱚᱯ ᱛᱟᱦᱚᱞᱮ ᱜᱚᱝᱠᱮ ᱤᱧᱫᱚ ᱟᱨ ᱢᱤᱫᱴᱟᱝ ᱵᱟᱰᱟᱭ ᱥᱟᱱᱟᱧ ᱠᱟᱱ ᱛᱟᱦᱮᱸᱫ᱾ ᱚᱸᱫᱚ ᱚᱱᱠᱟ ᱞᱮᱠᱟᱨᱮ ᱦᱮᱸ ᱜᱚᱱᱚᱝ ᱥᱤᱫᱤ ᱢᱟ ᱟᱞᱮ ᱫᱚ ᱟᱨ ᱢᱤᱫᱴᱟᱝ ᱨᱮ ᱜᱚᱱᱚᱝ ᱥᱤᱫᱤ ᱫᱚᱞᱮ ᱢᱮᱱ ᱜᱮᱭᱟ᱾ ᱟᱫᱚ ᱚᱱᱟ ᱫᱚ ᱟᱯᱮ ᱚᱠᱟ ᱪᱮᱫ ᱯᱮ ᱢᱮᱱ ᱜᱮᱭᱟ ᱚᱱᱟᱴᱟᱜ ᱵᱟᱯᱞᱟ ᱫᱚ? ᱚᱱᱮ ᱡᱩᱫᱤ ᱟᱸᱜᱤᱨ ᱠᱟᱛᱮᱜ ᱟᱹᱜᱩᱭᱭᱟ ᱟᱫᱚ ᱩᱱᱠᱤᱱᱟᱜ ᱡᱟᱦᱟᱸ ᱚᱱᱟ ᱫᱚ ᱚᱠᱟ ᱪᱮᱫ ᱯᱮ ᱞᱟᱹᱭ ᱜᱮᱭᱟ?
ᱚᱱᱮ ᱡᱟᱦᱟᱸ ᱟᱸᱜᱤᱨ ᱠᱟᱛᱮᱱ ᱤᱫᱤᱭ ᱮᱱᱟ ᱵᱟᱝ?
ᱦᱳᱭ ᱦᱳᱭ ᱦᱳᱭ᱾
ᱡᱟᱦᱟᱸ ᱟᱸᱜᱤᱨ ᱠᱟᱛᱮᱜ ᱤᱫᱤᱭ ᱫᱚ ᱦᱟᱸᱜ ᱚᱱᱟ ᱫᱚ ᱡᱟᱦᱟᱸ ᱠᱤ ᱚᱱᱟ ᱫᱚ ᱦᱟᱸᱜ ᱤᱫᱤ ᱠᱮᱫᱮᱭᱟ ᱴᱷᱤᱠ ᱜᱮ ᱟᱨ ᱚᱱᱟ ᱫᱚ ᱦᱟᱜ ᱤᱛᱩᱜ ᱥᱤᱸᱫᱩᱨ ᱯᱚᱨᱮᱜ ᱜᱮ ᱦᱟᱜ ᱡᱟᱦᱟᱸ ᱠᱚ ᱢᱮᱛᱟᱜ-ᱟ ᱪᱟᱹᱰᱤ ᱠᱩᱰᱟᱹᱢ ᱠᱚ ᱱᱟᱦᱟ-ᱜ
ᱦᱮ ᱚᱱᱟ ᱪᱟᱹᱰᱤ ᱠᱩᱴᱟᱹᱢ ᱦᱚᱠᱚ ᱢᱮᱛᱟᱜ-ᱟ ᱚᱱᱟ ᱚᱱᱟᱴᱟᱜ ᱵᱟᱯᱞᱟ ᱫᱚ ᱪᱮᱫ ᱵᱟᱯᱞᱟ ᱵᱟᱯᱞᱟ ᱵᱚᱱ ᱢᱮᱛᱟᱜ-ᱟ ᱟᱨᱠᱤ
ᱚᱱᱟ ᱫᱚ ᱦᱟᱜ ᱚᱱᱟ ᱫᱚ ᱤᱛᱩᱫ ᱥᱤᱸᱫᱩᱨ ᱵᱚᱱ ᱢᱮᱱᱟ ᱟᱨ ᱡᱟᱦᱟᱸ ᱥᱮᱬᱟ ᱵᱟᱯᱞᱟ ᱫᱚ ᱦᱟᱜ ᱵᱚᱱ ᱢᱮᱱᱟ ᱡᱟᱦᱟᱸ ᱦᱮ ᱚᱱᱟ ᱡᱟᱦᱟᱸ ᱨᱟᱹᱥᱠᱟᱹ ᱫᱚᱢ ᱟᱹᱜᱩᱠᱤᱱᱟ
ᱦᱩᱸ
ᱡᱟᱦᱟᱸ ᱠᱤ ᱵᱟᱦᱟ ᱢᱟᱞᱟ
ᱦᱩᱸ
ᱦᱮ ᱟᱨ ᱵᱟᱠᱷᱟᱱ ᱟᱫᱷᱮᱠ ᱟ ᱩᱱᱠᱩ ᱢᱟ ᱟᱹᱰᱤ ᱜᱟᱱ ᱵᱟᱯᱞᱟ ᱢᱮᱱᱟᱜ-ᱟ ᱴᱩᱝᱠᱤ ᱫᱤᱯᱤᱞ ᱵᱟᱯᱞᱟ ᱠᱚ ᱢᱮᱱᱟᱜ-ᱟ
ᱚᱱᱟ ᱦᱩᱸ᱾
ᱦᱮᱸ᱾ ᱟᱢᱴᱤᱡ ᱫᱚᱵᱚᱱ ᱢᱮᱛᱟᱜ-ᱟ ᱥᱮᱬᱟ ᱵᱟᱯᱞᱟ ᱵᱚᱱ ᱢᱮᱛᱟᱜ-ᱟ ᱥᱮᱬᱟ ᱵᱟᱯᱞᱟ ᱫᱚ ᱦᱟᱜ ᱡᱟᱦᱟᱸ ᱨᱟᱹᱥᱠᱟᱹ ᱛᱮᱵᱚᱱ ᱟᱹᱜᱩ ᱠᱤᱱᱟ ᱟᱨ ᱵᱟᱦᱟ ᱢᱟᱞᱟ ᱵᱟᱯᱞᱟ ᱫᱚ ᱥᱮᱱ ᱠᱟᱛᱮᱫ ᱡᱟᱦᱟᱸ ᱵᱚᱱ ᱥᱮᱱᱚᱜ ᱟᱵᱚᱱ ᱟᱨ ᱵᱟᱦᱟ ᱢᱟᱞᱟ ᱡᱟᱦᱟᱸ ᱟᱨᱟᱣ ᱠᱟᱛᱮ ᱛᱮ ᱱᱟᱦᱟᱜ ᱚᱲᱟᱜ ᱨᱮᱜᱮ ᱦᱮᱡ ᱠᱟᱛᱮᱜ ᱤᱛᱩᱫ ᱥᱩᱱᱩᱨ ᱠᱚ ᱦᱩᱭᱩᱜ-ᱟ ᱾
ᱟᱪᱪᱷᱟ ᱟᱫᱚ ᱚᱱᱟ ᱠᱚ ᱜᱚᱝᱠᱮ ᱚᱱᱟ ᱠᱚ ᱵᱟᱯᱞᱟ ᱪᱮᱫ ᱞᱮᱠᱟ ᱟᱯᱮᱥᱮᱫ ᱨᱮ ᱛᱤᱱᱟᱹᱜᱴᱟ ᱪᱟᱞᱟᱜ ᱠᱟᱱ ᱜᱮᱭᱟ ᱱᱤᱛ ᱫᱷᱟᱹᱵᱤᱡ ᱦᱚᱸ
ᱟᱞᱮᱥᱮᱫ ᱫᱚ ᱚᱱᱠᱟ ᱫᱚ ᱱᱟᱦᱟᱜ ᱢᱮᱱᱮᱫ-ᱟ ᱞᱤᱧ ᱠᱤ ᱟᱞᱮᱥᱮᱫ ᱫᱚ ᱦᱟᱜ ᱱᱚᱝᱠᱟ ᱫᱚ ᱵᱟᱝ ᱦᱩᱭᱩᱜ ᱠᱟᱱᱟ ᱥᱮᱬᱟ ᱵᱟᱯᱞᱟ ᱠᱚᱫᱚ ᱱᱟᱦᱟᱜ ᱥᱮ ᱵᱟᱦᱟ ᱢᱟᱞᱟ ᱵᱟᱯᱞᱟ ᱠᱚᱫᱚ ᱚᱱᱠᱟ ᱟᱹᱰᱤ ᱠᱷᱩᱵ ᱠᱚᱢ ᱦᱩᱭᱩᱜ ᱠᱟᱱᱟ ᱡᱟᱦᱟᱸ ᱠᱤ ᱡᱟᱦᱟᱸ ᱠᱚ ᱠᱚ ᱠᱟᱹᱢᱤ ᱠᱟᱱᱟ ᱠᱚ ᱩᱱᱠᱩ ᱠᱚᱜᱮ ᱱᱟᱦᱟᱜ ᱚᱱᱟ ᱠᱚᱫᱚ ᱟᱨ ᱵᱟᱝᱠᱷᱟᱱ ᱫᱚ ᱱᱚᱠᱟ ᱡᱟᱦᱟᱜ ᱟᱜᱤᱨ ᱟᱜᱤᱨ ᱠᱟᱛᱮ ᱦᱟᱜ ᱠᱚ ᱵᱟᱯᱞᱟᱜ ᱠᱟᱱᱟ ᱦᱮ ᱡᱟ ᱟᱹᱞᱤᱧ ᱱᱤᱛᱚᱜ ᱞᱤᱧ ᱧᱮᱞ ᱟᱹᱜᱩᱭᱮᱫ-ᱟ ᱱᱟᱜ ᱦᱮᱸ
ᱟᱪᱪᱷᱟ ᱡᱟᱭᱦᱳᱠ ᱟᱫᱚ ᱜᱚᱢᱠᱮ ᱞᱟᱹᱭ ᱫᱟᱹᱧ ᱟᱹᱵᱤᱱ ᱫᱚᱵᱤᱱ ᱵᱟᱯᱞᱟ ᱟᱠᱟᱱᱟ ᱥᱮ ᱵᱟᱝ
ᱦᱮ ᱟᱹᱞᱤᱧ ᱫᱚ ᱟᱹᱣᱨᱤ ᱞᱤᱧ ᱵᱟᱯᱞᱟᱜ-ᱟ
ᱚ ᱟᱪᱪᱷᱟ ᱟᱪᱪᱷᱟ ᱵᱟᱯᱞᱟ ᱫᱚ ᱵᱟᱝ ᱦᱩᱭ ᱟᱫᱚ ᱪᱮᱫ ᱞᱮᱠᱟ ᱚᱠᱟᱴᱟᱜ ᱛᱮ ᱵᱟᱯᱞᱟ ᱨᱮᱱᱟᱜ ᱢᱤᱫᱴᱟᱝ ᱥᱟᱱᱟ ᱠᱚ ᱦᱮᱱᱟᱜ-ᱟ ᱢᱚᱱᱮ ᱨᱮ
ᱦᱮ ᱥᱟᱱᱟᱢᱟᱜ ᱢᱮᱱᱟᱜ ᱜᱮ ᱢᱮᱼᱼ ᱱᱚᱝᱠᱟ ᱫᱚ ᱦᱟᱜ ᱞᱟᱵᱷ ᱢᱮᱨᱮᱡᱽ ᱫᱚ ᱦᱟᱜ ᱛᱟᱦᱮᱱ ᱜᱮᱭᱟ
ᱟᱪᱪᱷᱟ
ᱟᱫᱚ ᱚᱱᱟ ᱥᱟᱶᱛᱮ ᱫᱚ ᱦᱟᱜ ᱟᱫᱚ ᱨᱟᱹᱥᱠᱟᱹ ᱛᱮᱜᱮ ᱟᱹᱜᱩ ᱠᱚ ᱦᱩᱭᱩᱜ-ᱟ ᱾
ᱟᱪᱪᱷᱟ
ᱦᱮ ᱡᱚᱛᱚ ᱦᱚᱲᱟᱜ ᱟᱥᱟ ᱜᱮ ᱛᱟᱦᱮᱱ ᱛᱟᱠᱚᱣᱟ ᱯᱮᱲᱟ ᱯᱚᱲᱦᱩ ᱠᱚᱦᱟᱜ ᱟᱹᱛᱩ ᱚᱲᱟᱜ ᱠᱟᱹᱴᱤᱡ ᱨᱟᱹᱥᱠᱟᱹ ᱛᱟᱦᱮᱱ ᱛᱟᱠᱚ ᱜᱮᱭᱟ ᱱᱟᱜ ᱟᱫᱚ ᱩᱱᱠᱩ ᱩᱱᱠᱩᱣᱟᱜ ᱦᱚ ᱠᱟᱹᱴᱤᱡ ᱢᱚᱱᱮ ᱠᱚ ᱠᱟᱹᱴᱤᱡ ᱯᱩᱨᱩᱱ ᱟᱠᱟᱜ ᱛᱟᱠᱚ ᱦᱩᱭᱩᱜ-ᱟ ᱡᱮ ᱨᱟᱹᱥᱠᱟᱹ ᱛᱮᱜᱮ ᱵᱟᱝ ᱟᱹᱜᱩ ᱦᱩᱭ ᱞᱮᱱᱟ ᱢᱮᱱᱛᱮ
ᱟᱪᱪᱷᱟ ᱦᱳᱭ ᱟᱨᱠᱤ ᱚᱱᱟ ᱠᱩᱠᱞᱤ ᱜᱮ ᱵᱟᱰᱟᱭ ᱥᱮᱱᱚᱜ ᱠᱟᱱ ᱛᱟᱦᱮᱫ ᱚᱱᱟ ᱦᱚᱛᱮᱡ ᱛᱮ
ᱦᱮᱸ ᱦᱮᱸ
ᱡᱮ ᱦᱳᱠ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱪᱮᱫᱟᱜ ᱮᱴᱟᱜ ᱦᱚᱲᱟᱜ ᱫᱩᱞᱟᱹᱲ ᱫᱚᱢ ᱵᱟᱯᱞᱟ ᱟᱹᱜᱩᱭᱟ ᱦᱮᱸᱥᱮ ᱱᱤᱡᱮᱨᱟᱜ ᱫᱩᱞᱟᱹᱲ ᱜᱮ ᱱᱤᱡᱮ ᱜᱮ ᱵᱟᱯᱞᱟᱭ ᱢᱮ ᱦᱳᱭ ᱥᱮ
ᱦᱮᱸ ᱟᱨ ᱱᱤᱛᱚᱜ ᱡᱟ ᱧᱮᱞᱮᱫ-ᱟ ᱞᱤᱧ ᱟᱹᱞᱤᱧᱱᱟᱜ ᱡᱟ ᱟᱭᱳ ᱵᱟᱵᱟᱣᱟᱜ ᱠᱩᱥᱤᱛᱮ ᱱᱚᱝᱠᱟ ᱠᱚ ᱟᱹᱜᱩᱡ ᱠᱚᱣᱟ ᱠᱚ ᱱᱟᱦᱟᱜ ᱦᱮᱸ ᱟᱨ ᱡᱟᱦᱟᱸ ᱩᱱᱤ ᱟᱹᱜᱩᱭᱟᱢ ᱡᱮ ᱵᱟᱹᱦᱩ ᱵᱟᱝ ᱠᱤᱢᱤᱱ ᱦᱟᱸᱜ ᱡᱟᱦᱟᱭ ᱠᱚ ᱦᱳᱭᱳᱜ ᱛᱟᱣᱟ ᱠᱚ ᱱᱟᱜ
ᱦᱳᱭ
ᱮᱱᱠᱷᱟᱱ ᱩᱱᱤ ᱡᱟᱦᱟᱱᱟᱜ ᱪᱤᱠᱟᱹᱭᱟ ᱮᱱᱠᱷᱟᱱ ᱠᱚᱲᱟ ᱜᱤᱫᱽᱨᱟᱹ ᱞᱟᱹᱭᱟ ᱢᱟ ᱟᱯᱮ ᱠᱩᱥᱤ ᱛᱮᱯᱮ ᱵᱟᱯᱞᱟ ᱟᱠᱟᱫᱤᱧᱟ ᱪᱤᱠᱟᱹᱭᱟ ᱟᱯᱮᱯᱮ ᱪᱤᱠᱟᱹᱭᱟ ᱵᱟᱯᱮ ᱪᱤᱠᱟᱹᱭᱟ ᱤᱧ ᱫᱚ ᱦᱟᱸᱜ ᱵᱟᱹᱧ ᱵᱟᱲᱟᱭᱟ
ᱦᱩᱸ
ᱦᱮᱸ ᱟᱨ ᱡᱮᱠᱤ ᱞᱚᱵᱷ ᱢᱮᱨᱮᱡ ᱛᱮᱠᱤᱧ ᱵᱟᱯᱞᱟᱜᱼᱟ ᱠᱤᱱ ᱤᱠᱷᱟᱱ ᱠᱩᱥᱤ ᱨᱟᱹᱥᱠᱟᱹ ᱛᱟᱦᱮᱸ ᱠᱤᱱ ᱵᱟᱯᱞᱟᱜᱼᱟᱠᱤᱱ ᱮᱱᱠᱷᱟᱱ ᱟᱡ ᱡᱟᱦᱟᱱᱟᱜ ᱠᱩᱲᱤ ᱜᱤᱫᱽᱨᱟᱹ ᱵᱟᱹᱦᱩ ᱠᱩᱲᱤ ᱜᱤᱫᱽᱨᱟᱹ ᱡᱟᱦᱟᱸᱭ ᱦᱟᱸᱜ ᱩᱱᱤ ᱵᱟᱭ ᱟᱸᱡᱚᱢᱟᱭ ᱮᱱᱠᱷᱟᱱ ᱩᱱᱤ ᱦᱚᱸ ᱢᱮᱱ ᱫᱟᱲᱮᱟᱭᱟᱭ ᱠᱤ ᱵᱟᱢ ᱟᱸᱡᱚᱢᱚᱜᱼᱟ ᱠᱟᱛᱷᱟ ᱠᱚ ᱥᱮ ᱪᱮᱫ ᱠᱟᱱᱟ ᱦᱟᱸᱜ ᱻ ᱦᱮᱸ ᱚᱱᱟᱛᱮ ᱱᱤᱛᱚᱜ ᱦᱚᱸ ᱡᱟ ᱨᱚᱠᱚᱢ ᱚᱱᱟᱛᱮ ᱦᱟᱸᱜ ᱞᱚᱵ ᱢᱮᱨᱮᱡᱽ ᱠᱚᱛᱮ ᱦᱟᱸᱜ ᱠᱚ ᱵᱟᱯᱞᱟᱜ ᱠᱟᱱᱟ ᱟᱹᱞᱤᱧ
ᱦᱟᱸ ᱚᱱᱟ ᱞᱟᱵᱷ ᱢᱮᱨᱮᱡᱽ ᱥᱮ ᱡᱟᱦᱟᱸ ᱫᱩᱞᱟᱹᱲ ᱠᱟᱛᱮᱫ ᱵᱟᱯᱞᱟ ᱨᱮᱱᱟᱜ ᱢᱤᱫᱴᱟᱝ ᱥᱩᱵᱤᱫᱷᱟ ᱫᱚᱢ ᱞᱟᱹᱭ ᱠᱮᱭᱟ ᱟᱨ ᱚᱥᱩᱵᱤᱫᱟ ᱦᱚᱸ ᱦᱮᱱᱟᱜ ᱠᱟᱫᱟ
ᱦᱮᱸ ᱚᱱᱟ ᱦᱚᱸ ᱢᱮᱱᱟᱜ ᱠᱟᱫ ᱜᱮ ᱛᱟᱦᱮᱸᱜ ᱦᱮᱸ
ᱠᱟᱛᱷᱟ ᱫᱚ ᱞᱟᱹᱭᱮᱫ ᱜᱮᱭᱟ ᱠᱚ ᱟᱹᱰᱤ ᱜᱚᱴᱟᱝ ᱜᱚᱝᱠᱮ ᱜᱮ ᱚᱱᱠᱟᱜᱮ ᱱᱮᱛᱟᱨ ᱫᱚ ᱡᱟᱦᱟᱸ ᱢᱤᱫᱴᱟᱝ ᱚᱲᱟᱜ ᱦᱚᱲᱟᱜ ᱠᱩᱥᱤ ᱨᱟᱹᱥᱤ ᱨᱟᱹᱥᱠᱟᱹ ᱛᱮ ᱡᱟᱦᱟᱸ ᱟᱢᱮᱢ ᱵᱟᱯᱞᱟ ᱠᱮᱭᱟ ᱚᱱᱟ ᱫᱚ ᱟᱢᱟᱝ ᱥᱟᱫᱷᱤᱱᱚᱛᱟ ᱨᱮ ᱟᱹᱰᱤ ᱫᱤᱱᱮᱢ ᱛᱟᱦᱮᱸ ᱫᱟᱲᱮ ᱠᱚᱣᱟ ᱟᱹᱰᱤ ᱫᱤᱱ ᱵᱚᱞᱛᱮ ᱟᱢ ᱩᱱᱤ ᱵᱟᱰᱟᱭ ᱛᱤᱭᱟᱹᱜ ᱛᱮᱜᱮ ᱵᱟᱨ ᱥᱮᱨᱢᱟ ᱛᱷᱮᱠᱮ ᱯᱮ ᱥᱮᱨᱢᱟ ᱫᱚ ᱢᱚᱴᱟ ᱢᱩᱴᱤ ᱚᱠᱛᱚ ᱞᱟᱜᱟᱣ ᱮᱜᱮᱭᱟ
ᱦᱮᱸ ᱦᱮᱸ
ᱥᱮᱠᱮᱱ ᱟᱢ ᱪᱮᱛᱟᱱ ᱩᱱᱟᱹᱜ ᱵᱟᱭ ᱨᱚᱲ ᱫᱟᱲᱮ ᱜᱮᱭᱟ ᱦᱮᱸ ᱟᱢᱟᱜ ᱪᱮᱫ ᱦᱚᱸ ᱟᱢᱟᱜ ᱫᱟᱭ ᱫᱳᱥ ᱪᱮᱫ ᱦᱚᱸ ᱵᱟᱭ ᱧᱟᱢ ᱦᱚᱸᱫ ᱫᱟᱲᱮ ᱜᱮᱛᱟᱢᱟ ᱩᱱᱟᱜ ᱞᱚᱜᱚᱱ ᱢᱤᱫᱴᱟᱝ ᱟᱢ ᱞᱮᱠᱟᱛᱮ ᱟᱢᱮᱢ ᱟᱹᱪᱩᱨ ᱵᱟᱲᱟ ᱫᱟᱲᱮ ᱠᱚᱣᱟ ᱟᱨ ᱞᱟᱵᱷ ᱢᱮᱨᱮᱡᱽ ᱡᱟᱦᱟᱸ ᱫᱩᱞᱟᱹᱲ ᱠᱟᱛᱮᱫ ᱵᱟᱯᱞᱟ ᱨᱮᱱᱟᱜ ᱠᱟᱛᱮᱜ ᱫᱚ
ᱻ
ᱟᱵᱚ ᱫᱚ ᱦᱚᱨᱚᱵᱚᱨᱚ ᱡᱚᱛᱚ ᱥᱟᱱᱟᱢᱟᱜ ᱵᱟᱰᱟᱭ ᱠᱟᱛᱟᱢᱟ ᱠᱷᱟ ᱠᱷᱚ ᱪᱮᱫ ᱮᱢ ᱪᱤᱠᱟᱹ ᱠᱟᱫᱟ ᱵᱟᱢ ᱪᱤᱠᱟᱹ ᱠᱟᱫᱟ ᱦᱮᱸ ᱚᱠᱟ ᱠᱚᱨᱮᱱᱟᱜ ᱪᱮᱫ ᱨᱮ ᱟᱢᱟᱜ ᱠᱷᱟᱢᱠᱷᱟᱹᱱᱴᱤ ᱠᱚ ᱡᱷᱚᱛᱚᱭ ᱦᱤᱥᱟᱹᱵ ᱫᱚᱦᱚ ᱠᱟᱫ ᱛᱟᱢᱟ ᱩᱴᱤ ᱩᱴᱤ ᱦᱮᱸ ᱱᱚᱰᱮ ᱡᱟᱦᱱᱟᱜ ᱟᱢᱮᱢ ᱢᱮᱛ ᱛᱟᱭᱟᱭ ᱤᱱᱟᱹ ᱠᱷᱟᱱ ᱜᱮ ᱧᱮᱞᱢᱮ ᱟᱢ ᱫᱚ ᱦᱟᱱᱟ ᱠᱟᱛᱷᱟ ᱜᱮᱭ ᱥᱳᱜ ᱥᱚᱴᱤᱡᱽ ᱚᱰᱳᱝ ᱟᱢᱟᱭ ᱟᱨ ᱯᱳᱭᱞᱳ ᱠᱷᱚᱱ ᱜᱮ ᱟᱢ ᱫᱚ ᱢᱚᱱᱮ ᱢᱮ ᱡᱮ ᱟᱞᱚᱢ ᱟᱥᱟᱜᱼᱟ ᱩᱱᱤ ᱵᱚᱥ ᱠᱟᱛᱮᱢ ᱫᱚᱦᱚ ᱠᱟᱭᱟ ᱩᱱᱤ ᱟᱭᱟᱝ ᱵᱤᱧ ᱞᱮᱠᱟ ᱥᱟᱨᱟ ᱫᱤᱱ
ᱥᱮᱲᱚᱜ ᱜᱮ ᱦᱮᱸ ᱚᱱᱟ ᱫᱚ ᱦᱳᱭ ᱱᱚᱣᱟ ᱢᱟ ᱠᱟᱛᱷᱟ ᱜᱮ ᱥᱟᱹᱨᱤ ᱠᱟᱛᱷᱟ ᱚᱱᱟ ᱢᱟ
ᱦᱮᱸ
ᱻ
ᱟᱫᱚ ᱡᱟᱦᱟᱸᱭ ᱜᱚᱝᱠᱮ ᱠᱚ ᱚᱱᱠᱟ ᱠᱚ ᱫᱩᱞᱟᱹᱲ ᱠᱟᱛᱮ ᱠᱚ ᱵᱟᱯᱞᱟ ᱠᱟᱱ ᱠᱷᱟᱱ ᱫᱚ ᱩᱱᱠᱩ ᱦᱚᱸᱠᱚ ᱞᱟᱹᱭ ᱜᱮᱭᱟ ᱡᱮ ᱫᱩᱞᱟᱹᱲ ᱠᱟᱛᱮ ᱵᱟᱯᱞᱟ ᱫᱚ ᱦᱚᱸᱜ ᱱᱚᱝᱠᱟ ᱟᱫᱚ ᱟᱭᱳ ᱵᱟᱵᱟ ᱦᱚᱲᱟᱜ ᱥᱮ ᱟᱭᱳ ᱵᱟᱵᱟ ᱛᱟᱠᱚᱣᱟᱜ ᱠᱩᱥᱤ ᱵᱩᱥᱤ ᱛᱮ ᱵᱟᱼᱼ ᱼᱼᱯᱞᱟ ᱞᱮᱱᱠᱷᱟᱱ ᱱᱤᱝᱤ ᱱᱤᱝᱠᱟᱹ ᱟᱫᱚ ᱮᱸᱰᱮ ᱞᱮᱠᱟ ᱞᱮᱠᱟᱛᱮ ᱧᱮᱞᱚᱜᱚᱜ ᱠᱟᱱᱟ ᱦᱮᱸ ᱚᱱᱟ ᱮᱸᱴᱠᱮᱴᱚᱬᱮ ᱫᱚ ᱦᱮᱱᱟᱜ ᱟᱠᱟᱫ ᱜᱮᱭᱟ ᱢᱮᱱᱠᱷᱟᱱ ᱚᱱᱟ ᱫᱚ ᱛᱟᱦᱮᱱ ᱜᱮᱭᱟ ᱛᱚ ᱱᱩᱭ ᱡᱟᱦᱟᱸᱭ ᱟᱭᱳ ᱵᱟᱵᱟᱣ ᱟᱜ ᱛᱮ ᱵᱟᱯᱞᱟ ᱠᱟᱛᱮᱫ ᱨᱮᱦᱚᱸ ᱩᱱᱤ ᱦᱚᱸᱛᱚ ᱛᱟᱭᱚᱢ ᱫᱟᱨᱟᱢ ᱪᱮᱫ ᱞᱮᱠᱟᱱᱤᱡ ᱦᱩᱭᱩᱜᱼᱟ ᱵᱟᱭ ᱦᱩᱭᱩᱜᱼᱟ ᱚᱦᱚᱢ ᱞᱟᱹᱭ ᱠᱮᱭᱟ ᱟᱢ ᱵᱩᱡᱷᱟᱹᱣ ᱛᱟᱭᱚᱢ ᱯᱚᱨᱮ ᱛᱚ ᱟᱫᱚ ᱩᱱᱤ ᱦᱚᱸᱛᱚ ᱩᱛᱯᱟᱛᱟᱭ ᱥᱮ ᱟᱨ ᱱᱩᱭ ᱫᱚ ᱟᱢᱟᱝ ᱠᱩᱥᱤ ᱵᱟᱥᱤ ᱛᱮᱢ ᱟᱹᱜᱩ ᱠᱟᱫᱮᱭᱟ ᱟᱢᱟᱝ ᱥᱟᱱᱟᱢᱟᱜ ᱠᱟᱛᱷᱟᱢ ᱮᱠᱵᱟᱨᱮ ᱡᱟᱦᱟᱸ ᱠᱟᱴᱟᱱ ᱪᱷᱤᱸᱲᱟᱹᱱ ᱠᱟᱛᱮᱫ ᱮᱢ ᱟᱹᱜᱩ ᱠᱟᱭᱟ ᱡᱮ ᱤᱧᱫᱚᱧ ᱱᱚᱝᱠᱟᱱ ᱜᱮᱭᱟ ᱱᱚᱝᱠᱟ ᱚᱲᱟᱜ ᱫᱩᱣᱟᱹᱨ ᱛᱤᱧ᱾ ᱱᱤᱭᱟᱹ ᱱᱤᱭᱟᱹ ᱫᱚ ᱟᱢ ᱫᱚ ᱠᱟᱹᱢᱤ ᱦᱩᱭᱩᱜ ᱛᱟᱢ ᱜᱮᱭᱟ ᱦᱮᱸ ᱥᱮ ᱟᱨ ᱵᱟᱝ ᱫᱟᱲᱮᱭᱟᱜᱼᱟᱢ ᱛᱚ ᱟᱢᱫᱚ ᱞᱟᱜᱟ ᱩᱸᱰᱩᱝ ᱢᱤᱭᱟᱹᱧ ᱱᱤᱝᱠᱟᱹᱱᱟᱜ ᱠᱟᱛᱷᱟ ᱦᱮᱱᱟᱜ ᱟᱠᱟᱫᱟ ᱡᱷᱚᱛᱚ ᱨᱮᱱᱟᱜ ᱜᱮ ᱵᱟᱠᱚ ᱞᱟᱹᱭᱟ ᱡᱷᱚᱛᱚ ᱨᱮᱱᱟᱜ ᱜᱮ ᱥᱩᱵᱤᱫᱟ ᱚᱥᱩᱵᱤᱫᱟ ᱫᱚ ᱛᱟᱸᱦᱮᱱ ᱜᱮᱭᱟ ᱟᱫᱚ ᱥᱩᱵᱤᱫᱟ ᱦᱩᱸ ᱡᱟᱦᱟᱸ ᱫᱚ ᱵᱷᱟᱹᱜᱤ ᱵᱟᱹᱲᱤᱡ ᱛᱚ ᱵᱟᱝ ᱛᱟᱦᱮᱸ ᱞᱮᱱᱠᱷᱟᱱ ᱫᱚ ᱵᱷᱟᱜᱤᱭᱟᱜ ᱯᱚᱴᱟᱼᱼ ᱵᱟᱪᱷᱱᱟᱜᱼᱟ ᱪᱤᱠᱟᱹ ᱞᱮᱠᱟ ᱛᱮ ᱵᱟᱹᱲᱤᱡᱟᱜ ᱜᱮᱢ ᱜᱚᱴᱟ ᱵᱟᱪᱷᱱᱟᱣ ᱫᱟᱲᱮᱭᱟᱜ ᱟᱢ ᱪᱤᱠᱟᱹ ᱞᱮᱠᱟ
ᱚᱱᱟ ᱢᱤᱜ ᱵᱮᱲᱟ ᱵᱷᱟᱜᱮ ᱢᱮᱱᱟᱜ ᱠᱷᱟᱱ ᱢᱤᱫ ᱵᱮᱲᱟ ᱦᱚᱸ ᱵᱷᱟᱜᱮ ᱜᱮ ᱢᱮᱱᱟᱜᱼᱟ ᱦᱮᱸ
ᱫᱮ ᱤᱱᱠᱟᱹ ᱜᱮ ᱟᱫᱚ ᱵᱟᱝᱢᱟ ᱞᱟᱦᱟᱛᱮ ᱡᱟᱦᱟᱸ ᱠᱚ ᱞᱟᱹᱭᱫᱟ ᱦᱟᱱᱮ ᱤᱛᱩᱫ ᱥᱤᱸᱫᱩᱨ ᱤᱛᱩᱫ ᱥᱤᱸᱫᱩᱨ ᱪᱚᱞ ᱫᱚ ᱟᱯᱮ ᱥᱮᱜ ᱛᱟᱦᱮᱸ ᱠᱟᱱᱟ ᱥᱮ ᱵᱟᱝ?
ᱤᱛᱩᱜ ᱥᱤᱸᱫᱩᱨ ᱦᱟᱸᱜ ᱟᱞᱮ ᱥᱮᱱ ᱫᱚ ᱛᱟᱦᱮᱸ ᱠᱟᱱ ᱜᱮᱭᱟ᱾
ᱟᱪᱪᱷᱟ ᱛᱟᱦᱚᱞᱮ ᱤᱱᱟᱹ ᱨᱮᱱᱟᱜ ᱡᱟᱦᱟᱸ ᱵᱟᱹᱲᱤᱡ ᱚᱨᱥᱚᱝ ᱫᱚ ᱪᱮᱫ ᱞᱮᱠᱟ ᱟᱹᱭᱠᱟᱹᱜ ᱠᱟᱱ ᱛᱟᱦᱮᱸᱜᱼᱟ? ᱥᱮ ᱱᱤᱛᱚᱜ ᱦᱚᱸ ᱪᱟᱞᱟᱜ ᱠᱟᱱ ᱜᱮᱭᱟ ᱢᱟ ᱪᱮᱫ?
ᱦᱮᱸ ᱪᱟᱞᱟᱜ ᱠᱟᱱ ᱜᱮᱭᱟ ᱱᱤᱛᱚᱜ ᱫᱚ ᱦᱟᱸᱜ
ᱚᱠᱟᱴᱟᱜ ᱤᱛᱩᱫ ᱥᱤᱸᱫᱩᱨ ᱢᱟ ᱥᱮ ᱞᱮ ᱥᱟᱰᱮᱭᱟᱹᱧ ᱢᱮ
ᱦᱮᱸ ᱚᱝᱠᱟ ᱦᱚᱸ ᱵᱟᱹᱞᱤᱧ ᱦᱚᱸ ᱵᱟᱹᱞᱤᱧ ᱵᱟᱲᱟᱭᱟ ᱱᱚᱣᱟ, ᱱᱚᱣᱟ ᱫᱚ ᱦᱟᱸᱜ ᱞᱚᱵ ᱢᱮᱨᱮᱡ ᱥᱮ ᱤᱛᱩᱫ ᱥᱤᱱᱫᱩᱨ ᱠᱚᱨᱮᱜ ᱟᱹᱞᱤᱧ ᱧᱮᱞ ᱵᱟᱲᱟ ᱟᱠᱟᱜᱼᱟᱞᱤᱧ ᱚᱱᱠᱟ ᱫᱚ ᱱᱟᱦ ᱵᱷᱟᱜᱮ ᱫᱚ ᱱᱟᱦᱟᱜ
ᱚᱱᱟ ᱫᱚ ᱥᱤᱱᱫᱽᱨᱟᱹ ᱫᱟᱱ ᱚᱱᱟ ᱥᱚᱢᱚᱭ ᱫᱚᱠᱚ ᱞᱟᱹᱭᱟ ᱦᱮᱸ ᱥᱮ ᱴᱷᱤᱠ ᱚᱱᱟ ᱤᱛᱩᱜ ᱥᱤᱸᱫᱩᱨ ᱟᱨ ᱢᱤᱫᱴᱟᱝ ᱡᱟᱦᱟᱸ ᱵᱟᱯᱞᱟ ᱜᱮ ᱤᱛᱩᱜ ᱥᱤᱸᱫᱩᱨ ᱚᱱᱟ ᱫᱚ ᱠᱚ ᱞᱟᱹᱭᱟ ᱡᱟᱦᱟᱸ ᱫᱚ ᱯᱟᱹᱦᱤᱞ ᱫᱤᱱ ᱨᱮ ᱧᱮᱞ ᱠᱟᱱᱟ ᱩᱱᱫᱚ ᱪᱤᱠᱟᱹ ᱦᱟᱴ ᱯᱟᱛᱟ ᱪᱷᱟᱛᱟ ᱠᱚ ᱪᱟᱞᱟᱜ ᱟᱫᱚ ᱠᱚᱲᱟ ᱯᱟᱦᱴᱟ ᱠᱷᱚᱱᱟᱜ ᱜᱮ ᱟᱫᱚ ᱡᱟᱦᱟᱸᱭ ᱮᱴᱟᱜ ᱠᱩᱲᱤᱜᱮ ᱠᱩᱥᱤᱭᱟᱭᱟᱭ ᱟᱫᱚ ᱩᱱᱤ ᱠᱩᱲᱤ ᱟᱭᱟᱜ ᱠᱩᱥᱤ ᱢᱚᱱᱮ ᱛᱮᱜᱮ ᱩᱱᱤ ᱫᱚ ᱫᱷᱩᱲᱤ ᱠᱷᱟᱱ ᱫᱷᱩᱲᱤ ᱜᱮᱭ ᱟᱭᱟᱜ ᱚᱱᱟ ᱦᱚᱨᱟᱼᱼ ᱼᱼᱥᱤ ᱨᱮᱭ ᱥᱤᱸᱫᱩᱨᱟᱭᱟ ᱟᱫᱚ ᱚᱱᱟ ᱥᱤᱸᱫᱩᱨᱟᱭ ᱠᱷᱟᱱ ᱚᱱᱟᱜᱮ ᱟᱫᱚ ᱜᱟᱯᱟᱞᱢᱟᱨᱟᱣ ᱛᱟᱞᱟ ᱛᱮᱜᱮ ᱟᱫᱚ ᱩᱱᱠᱤᱱ ᱫᱚ ᱚᱱᱟ ᱠᱚ ᱛᱤᱨᱤ ᱡᱩᱨᱤ ᱠᱟᱠᱤᱱ ᱟᱨᱠᱤ ᱥᱮ ᱡᱩᱨᱤᱯᱟᱹᱨᱤ ᱠᱟᱠᱤᱱᱟ ᱱᱚᱜᱼᱱᱚᱝᱠᱟᱱᱟᱜ ᱠᱟᱛᱷᱟ ᱛᱟᱦᱮᱸ ᱠᱟᱱᱟ ᱟᱫᱚ ᱱᱤᱭᱟᱹᱨᱮ ᱡᱟᱦᱟᱸᱭ ᱠᱩᱥᱤ ᱭᱮᱱ ᱠᱷᱟᱱ ᱠᱚᱲᱟ ᱯᱟᱦᱴᱟ ᱢᱟᱭ ᱠᱩᱥᱤ ᱦᱩᱸ ᱚᱱᱟ ᱫᱚ ᱵᱟᱠᱚ ᱞᱮ ᱮᱠᱪᱟᱹᱴᱤᱭᱟᱹᱭ ᱱᱟ ᱚᱱᱟ ᱫᱚ ᱠᱚᱲᱟ ᱫᱚᱭ ᱠᱩᱥᱤᱭᱟᱱᱟ ᱵᱟᱝ ᱫᱚ ᱠᱚᱲᱟᱭ ᱥᱮᱬᱚ ᱜᱮ ᱦᱮᱸ ᱥᱮ ᱵᱟᱝ ᱫᱚᱻᱭ ᱪᱤᱠᱟᱹᱜᱮ ᱠᱷᱟᱴᱚ ᱜᱮ ᱦᱮᱸᱥᱮ ᱵᱟᱝ ᱫᱚ ᱦᱮᱸᱫᱮ ᱜᱮ ᱚᱦᱚᱢ ᱞᱟᱹᱭ ᱠᱮᱭᱟ ᱦᱚᱭᱛᱳ ᱩᱱᱤ ᱠᱩᱲᱤ ᱚᱱᱟ ᱢᱚᱱᱮ ᱚᱱᱠᱟᱱ ᱠᱚᱲᱟ ᱵᱟᱭ ᱢᱚᱱᱮ ᱠᱟᱜᱼᱟ, ᱩᱱᱤ ᱩᱱᱤ ᱢᱤᱫᱴᱟᱝ ᱠᱩᱥᱤ ᱠᱩᱥᱟᱹᱞ ᱨᱮᱱᱟᱜ ᱦᱮᱱᱟᱜ ᱟᱠᱟᱫ ᱛᱟᱭᱟ ᱥᱮ ᱛᱟᱦᱞᱮ ᱩᱱᱤᱭᱟᱜ ᱢᱤᱫᱴᱟᱝ ᱚᱱᱟ ᱟᱭᱟᱜ ᱯᱷᱩᱨᱜᱟᱹᱞ ᱟᱡ ᱵᱟᱭ ᱧᱟᱢᱟ ᱾ ᱟᱫᱚ ᱛᱟᱦᱚᱞᱮ ᱤᱱᱠᱟᱹ ᱞᱮᱠᱟ ᱨᱮᱜᱮ ᱟᱹᱰᱤ ᱜᱚᱴᱟᱝ ᱠᱩᱲᱤ ᱜᱮ ᱚᱝᱠᱟ ᱵᱟᱝᱠᱚ ᱠᱩᱥᱤ ᱠᱩᱥᱟᱹᱞ ᱠᱟᱱ ᱠᱷᱟᱹᱛᱤᱨ ᱛᱮ ᱦᱮᱸ ᱟᱠᱚᱨᱮᱱ ᱵᱚᱭᱦᱟ ᱠᱚᱴᱷᱮᱱ ᱥᱮ ᱫᱟᱫᱟ ᱠᱚᱴᱷᱮᱱ ᱠᱚ ᱦᱮᱸ ᱦᱮᱸ ᱞᱟᱹᱭ ᱟᱠᱟᱫᱟ ᱨᱟᱜ ᱨᱚᱲ ᱟᱠᱟᱜ ᱠᱷᱟᱹᱛᱤᱨ ᱛᱮ ᱚᱱᱠᱟᱨᱮ ᱟᱹᱰᱤ ᱜᱚᱴᱟᱝ ᱠᱟᱹᱭᱡᱟᱹ ᱠᱷᱟᱹᱯᱟᱹᱨᱤ ᱦᱩᱭ ᱟᱠᱟᱱ ᱜᱮᱭᱟ ᱚᱱᱟ ᱠᱷᱟᱹᱛᱤᱨ ᱛᱮ ᱟᱫᱚ ᱚᱱᱟ ᱪᱚᱞ ᱫᱚᱠᱚ ᱚᱸ ᱵᱚᱱᱫᱚ ᱫᱚ ᱟᱨᱠᱤ ᱦᱟᱹᱯᱤᱫ ᱦᱟᱛᱟᱲ ᱠᱟᱫᱟ ᱠᱚ ᱥᱮ ᱦᱟᱹᱯᱤᱫ ᱟᱠᱟᱫᱟ ᱠᱚ ᱪᱮᱢ ᱞᱟᱹᱭᱟ ᱜᱚᱝᱠᱮ ᱟᱢᱟᱜ ᱟᱢᱟᱜ
ᱦᱮᱸ ᱚᱱᱟ ᱠᱟᱱ ᱜᱮ